ᱦᱮᱞᱳ, ᱜᱚᱝᱠᱮ ᱟᱸᱡᱚᱢᱚᱜ ᱠᱟᱱᱟ? ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱡᱚᱦᱟᱨ ᱜᱮ᱾
ᱡᱚᱦᱟᱨ ᱜᱮ᱾ ᱜᱚᱝᱠᱮ ᱛᱚᱵᱮ ᱟᱯᱮ ᱥᱮᱫ ᱛᱚᱵᱮ ᱚᱱᱠᱟ ᱪᱮᱫ ᱞᱮᱠᱟ? ᱢᱟᱱᱮ ᱯᱚᱨᱚᱵᱽ ᱠᱚ, ᱯᱟᱛᱟ ᱠᱚ ᱚᱠᱟ ᱠᱚᱨᱮ ᱪᱮᱫ ᱞᱮ ᱠᱟ ᱢᱮᱱᱟᱜᱼᱟ ᱠᱟᱹᱴᱤᱡ ᱞᱟᱹᱭ ᱞᱮᱠᱷᱟᱱ ᱱᱟᱯᱟᱭ ᱠᱚ ᱦᱩᱸ ᱦᱩᱸ᱾
ᱥᱮᱴᱮᱨ ᱦᱤᱡᱩᱜ ᱠᱟᱱᱟ ᱦᱟᱸᱜ ᱠᱷᱟᱱ ᱱᱚᱝᱠᱟ ᱫᱟᱸᱥᱟᱭ ᱵᱚᱸᱜᱟ ᱦᱩᱭᱩᱜᱼᱟ ᱦᱟᱸᱜ ᱠᱟ ᱱᱚᱝᱠᱟ᱾ ᱦᱮᱸ ᱯᱚᱨᱚᱵᱽ ᱠᱚ ᱚᱝᱠᱟ ᱦᱩᱭᱩᱜ ᱜᱮᱭᱟ ᱯᱟᱛᱟ ᱮᱱᱮᱡ ᱠᱚ ᱦᱩᱭᱩᱜ ᱜᱮᱭᱟ᱾ ᱟᱹᱰᱤ ᱟᱹᱰᱤ ᱟᱭᱢᱟ ᱡᱟᱭᱜᱟ ᱨᱮᱱ ᱦᱚᱲ ᱠᱚ ᱦᱤᱡᱩᱜ ᱜᱮᱭᱟ ᱚᱝᱠᱟ ᱧᱮᱞ ᱢᱮᱞᱛᱮ ᱧᱮᱞ᱾ ᱟᱪᱪᱷᱟ ᱛᱟᱦᱚᱞᱮ ᱜᱚᱝᱠᱮ ᱤᱭᱟᱹ ᱵᱩᱨᱩ ᱵᱚᱸᱜᱟ ᱧᱮᱞ ᱫᱚᱢ ᱪᱟᱞᱟᱣ ᱞᱮᱱᱟ ᱥᱮ ᱵᱟᱝ?
ᱵᱷᱩᱨᱩ ᱵᱚᱸᱜᱟ ᱧᱮᱞ ᱫᱚ ᱢᱚᱱᱮ ᱦᱩᱭᱩᱜ ᱠᱟᱱ ᱛᱟᱦᱮᱸᱫ ᱤᱧ ᱪᱟᱞᱟᱜ-ᱟ ᱦᱮᱸᱥᱮ,
ᱟᱫᱚ ᱢᱮᱱᱠᱷᱟᱱ ᱫᱚᱢᱮ ᱫᱟᱜ ᱠᱮᱫ ᱫᱚ ᱟᱞᱮ ᱥᱮᱫ ᱫᱚ᱾
ᱟᱪᱷᱟ ᱟᱞᱮ ᱥᱮᱫ ᱦᱚᱸ ᱚᱱᱠᱟ ᱜᱮ ᱫᱟᱜ ᱫᱚ ᱫᱟᱜ ᱵᱟᱲᱟ ᱠᱮᱜ ᱜᱮᱭᱟ᱾ ᱫᱟᱜ ᱠᱚ ᱟᱹᱥᱩᱲ ᱵᱟᱲᱟ ᱠᱟᱛᱮᱜ ᱜᱮ ᱥᱮᱱ ᱵᱟᱲᱟ ᱦᱩᱭ ᱞᱮᱱ ᱜᱮᱭᱟ᱾
ᱦᱮᱸ᱾
ᱟᱨ ᱚᱲᱟᱜ ᱦᱮᱡ ᱛᱮᱜᱮ ᱥᱮᱛᱟᱜ ᱮᱱᱟ᱾
ᱫᱚᱢᱮ ᱫᱟᱜ ᱵᱟᱲᱟ ᱠᱮᱫᱟ, ᱤᱭᱟᱹ ᱵᱟᱲᱟ ᱠᱮᱫᱟᱭ, ᱟᱫᱚ ᱪᱮᱫ ᱮᱢ ᱪᱤᱠᱟᱹᱭᱟ? ᱟᱫᱚ ᱚᱱᱟᱛᱮ ᱠᱷᱟᱹᱛᱤᱨ ᱛᱮ ᱵᱟᱝ ᱪᱟᱞᱟᱣ ᱦᱩᱭ ᱞᱮᱱᱟ ᱵᱩᱡᱽᱫᱟᱢ᱾
ᱦᱮᱸ ᱦᱮᱸ᱾
ᱛᱟᱦᱚᱞᱮ ᱟᱯᱮ ᱯᱮ ᱪᱟᱞᱟᱣ ᱞᱮᱱᱟ ᱥᱮ ᱵᱟᱝ?
ᱦᱩᱸ ᱪᱟᱞᱟᱣ ᱵᱟᱲᱟ ᱪᱟᱞᱟᱣ ᱦᱩᱭ ᱞᱮᱱ ᱜᱮ ᱛᱟᱦᱮᱸᱱᱟ᱾
ᱪᱮᱫ ᱞᱮᱠᱟ ᱜᱚᱝᱠᱮ ᱛᱚᱵᱮ ᱦᱚᱲ, ᱚᱱᱛᱮ ᱢᱮᱞᱟᱨᱮ?
ᱦᱩᱸ ᱵᱷᱟᱜᱮ ᱜᱮ ᱵᱷᱟᱜᱮ, ᱜᱮ ᱠᱚ ᱦᱚᱲ ᱞᱮᱱ ᱛᱟᱠᱣᱭᱟ᱾
ᱚᱻ
ᱟᱫᱚ ᱟᱭᱢᱟ ᱥᱟᱹᱜᱤᱧ ᱠᱷᱚᱱ ᱦᱩᱭᱩᱜ-ᱟ ᱛᱩᱯᱩᱱ᱾
ᱦᱩᱸᱻ ᱚᱱᱟᱦ ᱠᱟᱛᱷᱟ ᱠᱟᱱᱟ, ᱟᱫᱚ ᱚᱸᱰᱮ ᱡᱟᱦᱟᱸ ᱞᱮᱠᱟ ᱵᱤᱱ ᱪᱟᱞᱟᱣᱱᱟ ᱵᱩᱱ ᱚᱸᱰᱮ ᱵᱚᱸᱜᱟ ᱵᱩᱨᱩ ᱫᱚ ᱱᱟᱜᱠᱷᱟᱱ ᱪᱮᱫ ᱞᱮᱠᱟ ᱦᱩᱭᱩᱜᱼᱟ? ᱚᱠᱟᱨᱮ ᱚᱱᱟ ᱦᱩᱭᱩᱜᱼᱟ? ᱚᱸᱰᱮ ᱫᱚ ᱵᱩᱦᱤ ᱵᱚᱸᱜᱟ ᱨᱮᱫᱚ?
ᱵᱚᱸᱜᱟ ᱵᱩᱨᱩ ᱠᱚᱫᱚ ᱠᱷᱟᱱ, ᱩᱱ ᱦᱤᱞᱚᱜ ᱫᱚ ᱡᱮ ᱦᱤᱞᱳᱜ ᱠᱚ ᱵᱚᱸᱜᱟᱭᱟ ᱩᱱ ᱦᱤᱞᱳᱜ ᱫᱚ ᱵᱟᱝ ᱥᱮᱱ ᱦᱩᱭ ᱠᱟᱱ ᱛᱟᱦᱮᱱᱟ, ᱯᱚᱨᱮ ᱫᱤᱱ ᱦᱤᱞᱳᱜ ᱥᱮᱱ ᱦᱩᱭ ᱞᱮᱱᱟ᱾
ᱦᱮᱸ ᱦᱮᱸ᱾ ᱚᱻ ᱪᱚᱸᱰ ᱫᱚ ᱱᱟ ᱠᱷᱟ ᱠᱚ ᱵᱚᱸᱜᱟ ᱵᱩᱨᱩᱭ ᱜᱮᱭᱟ ᱛᱚ, ᱚᱸᱰᱮ ᱪᱚᱸᱰ ᱨᱮ ᱥᱮ ᱪᱮᱫ ᱞᱮᱠᱟ?
ᱦᱮᱸ ᱪᱚᱴ ᱨᱮᱦᱚ, ᱞᱟᱛᱟᱨ ᱨᱮᱦᱚ᱾
ᱟᱨ ᱵᱟᱝᱢᱟ ᱱᱮᱛᱟᱨᱤᱧ ᱟᱸᱡᱚᱢ ᱮᱫᱟ ᱡᱮ, ᱚᱱᱟ ᱥᱤᱲᱤ ᱠᱚ ᱡᱩᱫᱟ ᱥᱮ ᱪᱮᱫ?
ᱦᱮᱸ ᱥᱤᱲᱤ ᱠᱚ ᱵᱮᱱᱟᱣ ᱟᱠᱟᱫ ᱨᱮᱦᱚᱸ, ᱪᱮᱛᱟᱱ ᱩᱛᱟᱹᱨ ᱫᱚ ᱵᱟᱠᱚ ᱵᱮᱱᱟᱣ ᱟᱠᱟᱫᱟ, ᱪᱮᱛᱟᱱ ᱩᱛᱟᱹᱨ ᱥᱮᱫ ᱡᱟᱦᱟᱢ ᱫᱮᱡᱚᱜ ᱫᱚ᱾ ᱳᱭ ᱞᱟᱠ ᱵᱷᱟᱜᱽ ᱳᱭ ᱵᱮᱥᱤ ᱫᱚ ᱵᱟᱝ ᱦᱳᱭᱳᱜᱼᱟ᱾ ᱚᱱᱛᱮ ᱫᱚ ᱵᱟᱝ ᱠᱩ ᱥᱤᱲᱤ ᱠᱟᱫ, ᱫᱚᱢᱮ ᱥᱚᱡᱷᱮ ᱜᱮᱭᱟ ᱛᱚ ᱚᱱᱛᱮ ᱫᱚ ᱦᱟᱜ ᱚᱱᱛᱮ ᱫᱚ ᱵᱟᱠᱚ ᱥᱤᱲᱤ ᱯᱩᱨᱟᱹᱣ ᱠᱟᱜᱼᱟ, ᱛᱚ ᱠᱟᱞᱚᱢ ᱛᱮᱫ ᱠᱚ ᱵᱮᱱᱟᱣ ᱜᱮᱭᱟ᱾
ᱠᱟᱞᱚᱢ ᱛᱮᱫᱚ ᱵᱟᱝ᱾
ᱦᱩᱸᱻ
ᱦᱮᱸ ᱟᱫᱚ ᱩᱱᱟᱹᱜ ᱢᱟᱨᱟᱝ ᱵᱩᱨᱩ ᱫᱚ ᱱᱟᱜ ᱠᱷᱟᱱ, ᱟᱫᱚ ᱵᱟᱹᱭ ᱵᱟᱹᱭ ᱛᱮᱠᱚ ᱪᱮᱥᱴᱟᱭ ᱫᱟ ᱥᱮ ᱪᱮᱫ,
ᱦᱩᱸ ᱪᱮᱥᱴᱟᱭᱮᱫ ᱜᱮᱭᱟ ᱠᱚ, ᱦᱩᱸ
ᱛᱚ ᱚᱸᱰᱮ ᱡᱮ ᱚᱱᱟ ᱥᱤᱲᱤ ᱠᱚ ᱡᱩᱛ ᱠᱮᱫᱟ, ᱚᱱᱟ ᱫᱟᱜ ᱠᱚᱫᱚ ᱚᱠᱟᱨᱮ ᱠᱚ ᱧᱟᱢ ᱠᱮᱫᱟ ᱞᱟᱹᱭ ᱢᱮᱥᱮ ᱚᱸᱰᱮ?
ᱚᱱᱟ ᱜᱮ ᱛᱚ, ᱞᱟᱛᱟᱨ ᱠᱷᱚᱱᱟᱜ ᱜᱮᱠᱚ ᱨᱟᱠᱟᱵ ᱟᱠᱟᱫᱟᱫᱟ ᱚᱱᱠᱟ ᱜᱮ᱾
ᱞᱟᱛᱟᱨ ᱠᱷᱚᱱ ᱪᱤᱠᱟᱹᱛᱮ ᱴᱩᱞᱩ ᱯᱟᱢᱯ ᱛᱮ ᱥᱮ ᱪᱮᱫ ᱞᱮᱠᱟ? ᱦᱮ ᱠᱟᱠᱷᱟᱪ ᱫᱚ ᱵᱟ ᱪᱤᱠᱟᱹ ᱞᱮᱠᱟᱛᱮ ᱦᱳᱭ ᱵᱟᱠᱷᱟᱱᱡ ᱩᱱᱠᱩ ᱥᱚᱸᱜ ᱤᱧ ᱫᱚ ᱫᱟᱜ ᱫᱚ ᱨᱟᱠᱟᱵᱟ ᱥᱮ ᱵᱟᱝ?
ᱦᱮᱸ ᱦᱮᱸ ᱟᱨ ᱞᱮᱵᱟᱨ ᱠᱚᱦᱚᱸ ᱰᱷᱮᱨ ᱠᱚ ᱞᱟᱜᱟᱣ ᱞᱮᱱᱟ
ᱟᱫᱚ ᱱᱟᱜ ᱠᱷᱟᱱ, ᱚᱱᱟ ᱠᱚᱫᱚ ᱚᱱᱠᱟ ᱠᱟᱛᱮᱠᱚ ᱵᱮᱱᱟᱣ ᱠᱟᱫᱟ ᱥᱮ ᱢᱮ ᱴᱩᱤᱞᱩ ᱯᱟᱢᱯ ᱠᱚᱛᱮ ᱜᱮᱛ, ᱫᱟᱜ ᱠᱚ ᱨᱟᱠᱟᱵ ᱵᱟᱠᱷᱟᱡ ᱫᱚ ᱪᱤᱠᱟᱹ ᱞᱮᱠᱟᱛᱮ? ᱩᱢᱸ ᱦᱩᱸ ᱟᱨ ᱢᱤᱫᱴᱟᱝ ᱤᱭᱟᱹᱢ ᱧᱮᱞ ᱠᱟᱫᱟ ᱚᱱᱟ ᱵᱩᱨᱩᱢ ᱧᱮᱞ ᱟᱠᱟᱫᱟ ᱚᱸᱰᱮ ᱢᱮᱱ ᱫᱚ ᱨᱟᱱᱤᱵᱟᱨ ᱚᱱᱛᱮ ᱡᱚᱠᱷᱚᱱᱮᱢ ᱪᱟᱞᱟᱜᱼᱟ, ᱚᱱᱛᱮ ᱠᱷᱟᱛᱲᱟ ᱠᱷᱟᱛᱲᱟ ᱥᱮᱫ ᱡᱚᱠᱷᱚᱱᱮᱢ ᱪᱟᱞᱟᱜᱼᱟ ᱦᱮᱸ,
ᱞᱮᱸᱜᱟ ᱫᱷᱟᱨᱮ,
ᱞᱮᱸᱜᱟ ᱫᱷᱟᱨᱮ ᱢᱤᱫᱴᱟᱝ ᱚᱱᱵᱮ ᱪᱚᱴ ᱨᱮ ᱳᱲᱟᱜ ᱠᱚ ᱡᱩᱫ ᱠᱟᱫᱟ, ᱧᱮᱞ ᱠᱟᱫᱟᱢ?
ᱦᱩᱸ ᱦᱩᱸ ᱦᱩᱸ,
ᱚᱱᱟ ᱫᱚ ᱪᱤᱠᱟᱹᱛᱮᱠᱚ ᱡᱩᱫ ᱠᱮᱫᱟ, ᱚᱸᱰᱮ ᱞᱟᱭ ᱢᱮ ᱥᱮ?
ᱨᱟᱠᱟᱯ ᱠᱟᱫᱟ ᱠᱚ ᱚᱱᱠᱟ ᱜᱮ᱾
ᱦᱮᱸ ᱦᱮᱸ,
ᱨᱟᱠᱟᱵ ᱠᱟᱛᱮ ᱜᱮᱠᱚ ᱵᱮᱱᱟᱣᱟ ᱠᱟᱫᱟ, ᱚᱸᱰᱮ ᱦᱚᱸ ᱚᱸᱰᱮ ᱫᱚ ᱪᱮᱫ ᱠᱟᱰᱟ ᱢᱟᱜ ᱯᱚᱨᱚᱵᱽ ᱠᱚ ᱢᱮᱱᱟ?
ᱦᱳᱭ ᱚᱱᱛᱮ ᱨᱮ, ᱠᱟᱰᱟ ᱢᱟᱜ ᱯᱚᱨᱚᱵᱽ ᱠᱚ ᱦᱩᱭᱩᱜ ᱜᱮᱭᱟ, ᱠᱟᱰᱟᱢᱟᱜ ᱚᱸᱰᱮᱢ ᱪᱟᱞᱟᱣ ᱞᱮᱱᱟ ᱢᱤᱫ ᱫᱷᱟᱣ ᱱᱤᱭᱟᱹ ᱵᱟᱨ?
ᱵᱟᱝ ᱪᱟᱞᱟᱣ ᱦᱩᱭ ᱟᱠᱟᱱᱟ᱾
ᱚᱻ
ᱡᱟᱛᱨᱟ ᱠᱚ ᱦᱩᱭᱩᱜ ᱜᱮᱭᱟ,
ᱡᱟᱛᱨᱟ ᱠᱚ ᱵᱟᱝ?
ᱦᱩᱸ,
ᱦᱩᱸ ᱱᱮᱛᱟᱨ ᱟᱢᱚᱞ ᱞᱮᱠᱷᱟᱱ ᱦᱩᱭᱩᱜ ᱜᱮᱭᱟ ᱵᱟᱝ ᱫᱚ ᱵᱟᱝ ᱦᱚᱲᱟᱜ ᱟᱵᱚ ᱦᱚᱲᱟᱜ ᱜᱮᱫᱚ ᱵᱟᱝ?
ᱦᱩᱸ ᱟᱵᱚ ᱦᱚᱲᱟᱜ ᱜᱮ ᱦᱩᱭᱩᱜᱼᱟ ᱾
ᱦᱩᱸ
ᱯᱨᱚᱛᱤ ᱥᱮᱨᱢᱟ ᱜᱮ ᱦᱩᱭᱩᱜ ᱜᱮᱭᱟ ᱾
ᱯᱨᱟᱛᱤ ᱥᱮᱨᱢᱟ ᱜᱮ ᱦᱩᱭᱩᱜ ᱜᱮᱭᱟ ᱵᱟᱝ?
ᱦᱩᱸ᱾
ᱪᱮᱜ ᱞᱮᱠᱟ ᱠᱚ ᱦᱚᱲᱚᱜ ᱜᱮᱭᱟ ᱚᱸᱰᱮ?
ᱫᱚᱢᱮ ᱠᱚ ᱦᱚᱲᱚᱜ ᱜᱮᱭᱟ ᱫᱚᱢᱮ ᱜᱮ ᱟᱹᱰᱤ ᱰᱷᱮᱨ ᱜᱚ ᱾
ᱦᱮᱸ ᱟᱨ ᱠᱤᱪᱷᱩᱜᱟᱱ ᱚᱱᱠᱟᱱ ᱡᱟᱭᱜᱟ ᱨᱮ ᱪᱟᱞᱟᱣ ᱵᱟᱲᱟ ᱫᱚ ᱦᱳᱭ ᱠᱟᱱᱟ ᱠᱤᱱᱛᱩ ᱱᱟᱣᱟ ᱞᱟᱦᱟᱛᱮ ᱡᱮᱢᱚᱱ ᱱᱚᱸᱰᱮ ᱥᱩᱨ ᱨᱮ ᱦᱩᱭᱩᱜ ᱡᱟᱦᱟᱸ ᱨᱮ ᱦᱟᱴ ᱦᱩᱭᱩᱜ ᱛᱟᱵᱚ ᱥᱳᱢᱵᱟᱨ ᱦᱟᱴ ᱱᱚᱰᱮ ᱦᱮᱸ
ᱦᱩᱸ ᱦᱩᱸ ᱾
ᱱᱚᱰᱮ ᱞᱟᱦᱟᱛᱮ ᱠᱟᱰᱟᱢᱟᱜ ᱦᱳᱭᱳᱜ ᱛᱟᱦᱮᱸᱫ ᱵᱟᱲᱟᱭᱟᱢ ᱥᱮ ᱵᱟᱝ?
ᱦᱮᱸ ᱵᱟᱲᱟᱭ ᱢᱮᱱᱟᱜ ᱠᱟᱜᱼᱟ ᱾
ᱚᱸᱰᱮ ᱵᱷᱟᱭᱮ ᱵᱷᱟᱭᱮ ᱠᱚ ᱦᱚᱲᱚᱜ ᱛᱟᱦᱮᱸ ᱱᱚᱸᱰᱮ ᱦᱚᱸ ᱠᱤᱱᱛᱩ ᱦᱮᱥᱮ? ᱥᱟᱠᱨᱟᱛ ᱪᱟᱵᱟ ᱠᱟᱜᱼᱟ ᱮᱠ ᱢᱟᱛᱨᱳ ᱯᱟᱴᱟᱵᱤᱫᱟᱹ ᱨᱮ ᱦᱳᱭᱳᱜ ᱜᱮᱭᱟ ᱦᱩᱸ ᱾
ᱟᱨ ᱠᱟᱰᱟ ᱢᱟᱜ ᱾
ᱠᱟᱰᱟ ᱢᱟᱜ ᱟᱨᱚ ᱚᱱᱠᱟ ᱟᱭᱢᱟ ᱟᱭᱢᱟ ᱡᱟᱭᱜᱟ ᱨᱮ ᱟᱫᱚ ᱚᱱᱟ ᱠᱚᱫᱚ ᱢᱟᱫᱚ ᱪᱮᱜ ᱮᱢ ᱪᱤᱠᱟᱹ ᱠᱟᱜᱼᱟ ᱦᱮᱸᱥᱮ ᱵᱟᱝ ᱾
ᱦᱩᱸ
ᱞᱟᱦᱟ ᱛᱮ ᱱᱚᱰᱮ ᱢᱟᱱᱮ ᱨᱟᱡᱟ ᱛᱟᱦᱮᱸ ᱠᱟᱱᱟᱭ ᱵᱟᱲᱟᱭᱟᱢ ᱥᱮ ᱵᱟᱝ ᱱᱚᱰᱮ?
ᱦᱩᱸ ᱦᱩᱸ ᱾
ᱚᱰᱮ ᱨᱟᱡᱟ ᱛᱟᱦᱮᱸ ᱠᱟᱱᱟ ᱩᱱᱤᱜᱮ ᱚᱱᱟ ᱠᱚᱨᱟ ᱪᱚᱭ ᱛᱟᱭᱟ ᱡᱚᱛᱚ ᱚᱱᱟ ᱠᱚ
ᱦᱳᱭ ᱾
ᱢᱤᱜᱴᱮᱡ ᱨᱟᱡᱟᱭ ᱛᱟᱦᱮᱸ ᱠᱟᱱᱟ ᱚᱸᱰᱮ ᱫᱚ ᱾
ᱦᱮᱸ ᱥᱮ ᱾
ᱦᱩᱸ᱾
ᱫᱚ ᱱᱤᱭᱟᱹᱵᱟᱨ ᱢᱟᱨᱟᱝ ᱦᱳᱭ ᱠᱚᱜᱼᱟ ᱚᱸᱰᱮ ᱫᱚ ᱵᱟᱝ ᱪᱟᱞᱟᱣ ᱵᱟᱲᱟ ᱦᱩᱭ ᱠᱟᱱᱟ ᱱᱚᱸᱰᱮ ᱵᱟᱢ ᱡᱮᱡ ᱠᱟᱱᱟ ᱚᱸᱰᱮ ᱦᱟᱴ ᱾
ᱵᱟᱢ ᱵᱟᱢ ᱢᱤᱫ ᱫᱷᱟᱣ ᱵᱟᱹᱧ ᱥᱮᱱ ᱠᱟᱱᱟ ᱚᱸᱰᱮ ᱫᱚ ᱾
ᱦᱩᱸᱻ ᱱᱚᱣᱟ ᱫᱚ ᱟᱹᱰᱤ ᱞᱟᱦᱟ ᱛᱮᱫᱚ ᱵᱩᱡ ᱫᱟᱢ ᱾
ᱦᱮᱸ ᱦᱮᱸ ᱾
ᱟᱫᱚ ᱱᱚᱰᱮ ᱦᱟᱴ ᱨᱮᱢ ᱦᱮᱡ ᱞᱮᱱᱟ ᱢᱤᱫ ᱫᱷᱟᱣ ᱱᱤᱵᱟᱨ ᱦᱟᱴ ᱾ ᱥᱚᱢᱵᱟᱨ ᱚᱨ ᱦᱩᱭᱮᱱ ᱫᱚ ᱾
ᱦᱩᱸ
ᱦᱩᱸ ᱾
ᱦᱮᱸ
ᱱᱤᱭᱟ ᱵᱟᱨ ᱥᱚᱢᱵᱟᱨ ᱦᱟᱴᱮᱢ ᱦᱮᱡ ᱞᱮᱱᱟ? ᱱᱚᱸᱰᱮ ᱡᱟᱦᱟᱸ ᱦᱩᱭᱩᱜ ᱜᱮᱫᱚ ᱾ ᱦᱮᱞᱳ ᱾ ᱦᱮᱞᱳ, ᱵᱟᱝ ᱧᱟᱢᱚᱜ ᱠᱟᱱᱟ ᱾ ᱦᱮᱞᱳ ᱜᱚᱢᱠᱮ ᱦᱮᱞᱳ᱾ ᱦᱮᱞᱳ, ᱦᱮᱞᱳ, ᱦᱮᱞᱳ, ᱦᱮᱞᱳ, ᱦᱮᱞᱳ᱾ ᱦᱮᱞᱳ, ᱦᱮᱞᱳ, ᱦᱮᱞᱳ, ᱦᱮᱞᱳ,